ᱦᱮᱸ ᱜᱚᱢᱠᱮ ᱯᱳᱚᱱ ᱟᱸᱡᱟᱢᱚᱜ ᱠᱟᱱᱟ᱾
ᱦᱳᱭ ᱜᱚᱝᱠᱮ ᱨᱚᱲ ᱟᱸᱡᱚᱢᱚᱜ ᱠᱟᱱᱟ, ᱟᱹᱞᱤᱧᱟᱜ ᱨᱚᱲ ᱟᱸᱡᱚᱢᱚᱜ ᱠᱟᱱᱟ ᱜᱚᱢᱠᱮ?
ᱦᱮᱸ ᱟᱸᱡᱚᱢᱚᱜ ᱠᱟᱱᱟ ᱟᱵᱤᱱᱟᱜ ᱟᱵᱤᱱᱟ ᱫᱚ ᱢᱤᱫ ᱫᱷᱟᱣᱛᱮ ᱰᱤᱥᱴᱟᱵᱮᱫ ᱛᱟᱵᱮᱱᱟ ᱟᱨᱪᱮ ᱦᱮᱸ᱾
ᱟᱪᱪᱷᱟ-ᱟᱪᱪᱷᱟ ᱦᱟᱯᱚᱭ ᱦᱚᱭ- ᱦᱚᱭ ᱢᱤᱫ ᱜᱷᱟᱹᱲᱤᱡ ᱱᱤᱛᱚᱜ ᱟᱸᱡᱚᱢᱚᱜ ᱠᱟᱱᱟ ᱜᱚᱝᱠᱮ?
ᱦᱮᱸ ᱱᱤᱛᱚᱜ ᱟᱸᱡᱚᱢᱚᱜ ᱠᱟᱱᱟ᱾
ᱦᱚᱭ,
ᱟᱪᱪᱷᱟ ᱜᱚᱝᱠᱮ ᱛᱟᱦᱚᱞᱮ ᱮᱱᱟᱱ ᱪᱮᱫ ᱜᱟᱞᱢᱟᱨᱟᱣᱮᱢ ᱞᱟᱹᱭᱮᱫ ᱛᱟᱞᱟᱝ ᱛᱟᱦᱮᱸᱫ?
ᱚ ᱜᱟᱞᱢᱟᱨᱟᱣ ᱫᱚ ᱦᱟᱸᱜ ᱱᱚᱝᱠᱟᱱᱟᱜ ᱠᱟᱱᱟ ᱡᱮ ᱟᱵᱚ ᱛᱚ ᱥᱟᱢᱟᱝ ᱨᱮᱦᱟᱸᱜ ᱱᱚᱝᱠᱟ ᱱᱚᱭᱮ ᱟᱜᱚᱥᱴ ᱠᱚ ᱢᱟᱱᱟᱣᱮᱫ ᱠᱟᱱᱟ᱾ ᱛᱟᱦᱚᱞᱮ ᱚᱱᱟᱜᱮ ᱦᱟᱸᱜ ᱜᱚᱝᱠᱮ ᱟᱯᱮ ᱥᱮᱫ ᱫᱚ ᱱᱚᱝᱠᱟ ᱠᱚ ᱢᱟᱱᱟᱣ ᱜᱮᱭᱟ ᱥᱮ ᱱᱚᱭ ᱟᱜ
ᱵᱟᱝ ᱟᱞᱮ ᱥᱮᱫ ᱫᱚ ᱦᱟᱜ ᱚᱱᱠᱟ ᱞᱮᱠᱟ ᱫᱚ ᱵᱟᱝᱠᱚ ᱢᱟᱱᱟᱣᱫᱟ ᱥᱮ᱾ ᱟᱣᱨᱤᱧ ᱧᱮᱞ ᱵᱟᱲᱟ ᱠᱚᱣᱟ ᱟᱨ ᱪᱮᱜ ᱦᱮᱸ᱾ ᱵᱟᱠᱷᱟᱱ ᱱᱚᱣᱟ ᱞᱟᱹᱭ ᱛᱮᱫᱚ ᱟᱨ ᱪᱮᱜ᱾ ᱵᱟᱹᱧ ᱞᱟᱹᱭ ᱫᱟᱲᱮᱭᱟᱢ ᱠᱟᱱᱟ ᱦᱮᱸ।
ᱦᱳᱭ ᱦᱳᱭ। ᱟᱫᱚ ᱟᱞᱮ ᱥᱮᱫ ᱫᱚ ᱦᱟᱸᱜ ᱱᱟᱦᱟᱜ ᱱᱚᱜᱼᱚ ᱱᱚᱝᱠᱟ ᱠᱚ ᱢᱟᱱᱟᱣᱟ। ᱱᱚᱝᱠᱟ ᱮᱸ, ᱟᱹᱫᱤᱵᱟᱹᱥᱤ ᱜᱟᱛᱟᱠ ᱢᱚᱫᱽᱷᱮ ᱨᱮᱫᱚ, ᱦᱟᱸᱜ ᱟᱭᱢᱟ ᱞᱮᱠᱟᱱᱟᱜ। ᱢᱮᱱᱟᱜ ᱵᱚᱱᱟ ᱚᱱᱠᱟ ᱡᱮᱢᱚᱱ। ᱠᱷᱟᱲᱭᱟ ᱠᱚ, ᱟᱨ ᱵᱟᱝ ᱤᱭᱟᱹ ᱠᱚ ᱞᱟᱲᱠᱟ ᱠᱚ ᱦᱳ ᱠᱚ ᱦᱮᱸ। ᱚᱱᱟ ᱢᱚᱫᱽᱫᱷᱮ ᱨᱮᱦᱚᱸ ᱟᱵᱚ ᱟᱹᱫᱤᱵᱟᱹᱥᱤ ᱥᱟᱱᱛᱟᱲ ᱢᱮᱱᱟᱜ ᱵᱚᱱᱟ ᱵᱟᱝ ᱟᱫᱚ। ᱥᱟᱱᱟᱢ ᱱᱚᱝᱠᱟ ᱮᱸ, ᱥᱟᱨᱟᱫᱤᱱ ᱫᱚ ᱦᱟᱸᱜ, ᱡᱩᱢᱤᱫ ᱠᱟᱛᱮᱜ ᱟᱹᱰᱤ ᱜᱮ ᱧᱤᱨᱟ ᱱᱚᱝᱠᱟ ᱴᱮᱰᱤᱥᱚᱱᱟᱞ। ᱠᱟᱞᱪᱟᱨ ᱦᱚᱨᱚᱜ ᱠᱟᱛᱮ ᱜᱮ ᱦᱟᱸᱜ ᱥᱟᱯᱲᱟᱣ ᱠᱟᱛᱮ ᱠᱚ ᱦᱤᱡᱩᱜᱼᱟ ᱟᱨ ᱵᱟᱝ ᱟᱠᱚ ᱠᱚᱣᱟᱜ। ᱵᱟ, ᱨᱩᱨᱩ ᱛᱮᱭᱟᱜ ᱡᱟᱦᱟᱸ ᱛᱤᱱᱟᱹᱜ ᱛᱟᱦᱮᱱᱟ, ᱚᱱᱟ ᱠᱚ ᱦᱟᱸᱜ ᱠᱚ ᱩᱫᱩᱜ ᱟᱨ ᱟᱠᱚ ᱦᱟᱸᱜ ᱠᱚ ᱱᱚᱠᱟ ᱥᱮᱨᱮᱧᱟ ᱦᱮᱸ, ᱡᱟᱦᱱᱟᱜ ᱦᱳᱭᱩᱜᱼᱟ ᱟᱞᱮ ᱥᱮᱫ ᱫᱚ? ᱟᱫᱚ ᱢᱟᱨᱟᱝ ᱟᱠᱟᱨ ᱛᱮᱫᱚ, ᱱᱚᱶᱟ ᱵᱟᱡᱟᱨ ᱥᱟᱦᱟᱨ ᱨᱮᱜᱮ, ᱦᱟᱸᱜ ᱠᱚ ᱢᱟᱱᱟᱶᱼᱟ। ᱟᱞᱮ ᱟᱹᱛᱳ ᱨᱮᱫᱚ ᱱᱚᱝᱠᱟ ᱠᱚ ᱢᱟᱱᱟᱣᱮᱜ ᱠᱟᱱᱟ ᱱᱚᱝᱠᱟ ᱟᱞᱮ ᱠᱞᱟᱵᱽ ᱨᱮ, ᱪᱤᱨ ᱦᱤᱯᱤᱲ ᱦᱟᱸᱜ ᱠᱚ ᱮᱸ ᱠᱚᱨᱟᱣᱟ ᱟᱫᱚ। ᱜᱤᱫ ᱜᱨᱟᱹ ᱛᱟᱭᱚᱢ ᱦᱟᱸᱜ ᱟᱫᱚ ᱟᱞᱮᱥᱮᱫ ᱫᱚ ᱚᱱᱟ ᱵᱚᱞ ᱠᱷᱮᱞᱳᱰ ᱠᱚ ᱫᱚᱦᱚ ᱠᱟᱜᱼᱟ।
ᱟᱪᱪᱷᱟ ᱦᱮᱸ ᱦᱮᱸ।
ᱟ ᱚᱱᱟ ᱠᱚᱜᱮ ᱱᱚᱝᱠᱟ ᱦᱩᱭ ᱵᱟᱲᱟᱜᱼᱟ ᱦᱩᱰᱤᱧ ᱫᱷᱟᱨᱟ ᱜᱮ। ᱟᱫᱚ ᱢᱟᱨᱟᱝ ᱧᱚᱜ ᱦᱟᱸᱜ ᱱᱚᱝᱠᱟ। ᱥᱚᱨᱠᱟᱨ ᱯᱟᱦᱴᱟ ᱠᱷᱚᱱᱟᱜ ᱠᱚ ᱠᱚᱨᱟᱣ ᱫᱟ ᱚᱱᱟ ᱫᱚ ᱟᱞᱤᱧ ᱞᱤᱝ ᱞᱟ. ᱭ ᱠᱮᱫ ᱞᱮᱠᱟ। ᱚᱱᱠᱟ ᱦᱟᱜ ᱢᱟᱨᱟᱝ ᱧᱚᱜ, ᱛᱮᱠᱚ ᱥᱟᱯᱲᱟᱣ
ᱟᱪᱪᱷᱟ ᱪᱷᱟ। ᱜᱚᱢᱠᱮ ᱨᱚᱲ ᱟᱸᱡᱚᱢᱚᱜ ᱠᱟᱱᱟ?
ᱦᱳᱭ ᱟᱸᱡᱚᱢᱚᱜ ᱠᱟᱱᱟ ᱾
ᱟᱪᱪᱷᱟ ᱟᱢᱟᱜ ᱜᱮ ᱛᱟᱦᱚᱞᱮ ᱢᱤᱫ ᱫᱷᱟᱣ ᱛᱮ ᱰᱤᱥᱴᱟᱵ ᱮᱫ ᱛᱟᱢᱟ ᱦᱮᱸ
ᱟᱪᱪᱷᱟ ᱟᱪᱪᱷᱟ ᱟᱪᱪᱷᱟ
ᱟᱪᱪᱷᱟ ᱟᱢᱫᱚ ᱦᱳᱭᱛᱳ ᱚᱲᱟᱜ ᱨᱮ ᱢᱮᱱᱟᱜ ᱢᱮᱭᱟ ᱛᱳ ᱱᱚᱝᱠᱟ ᱰᱤᱥᱴᱟᱵᱽ ᱜᱮᱭᱟ ᱟᱨ ᱪᱮᱫ ᱴᱟᱣᱟᱨ ᱠᱚᱫᱚ ᱚᱲᱟᱜ ᱨᱮ ᱛᱟᱸᱦᱮᱱ ᱠᱷᱟᱡ ᱫᱚ ᱦᱮᱸ
ᱦᱳᱭ ᱦᱳᱭ
ᱟᱨ ᱧᱤᱫᱟᱹ ᱵᱮᱲᱟ ᱫᱚ ᱱᱟᱦᱟᱜ ᱚᱲᱟᱜ ᱨᱮᱜᱮ ᱵᱚᱱ ᱛᱟᱦᱮᱱᱟ ᱚᱠᱟ ᱥᱮᱫ ᱵᱚᱱ ᱪᱟᱞᱟᱜᱼᱟ ᱦᱮᱸ
ᱦᱳᱭ ᱦᱳᱭ ᱟᱫᱚ ᱜᱚᱢᱠᱮ ᱟᱞᱮ ᱥᱮᱫ ᱫᱚ ᱱᱚᱜᱼᱚᱭ ᱫᱟᱜ ᱡᱟᱹᱲᱤᱭᱮᱫᱟᱭ ᱛᱚ ᱟᱫᱚ ᱴᱟᱣᱟᱨ ᱠᱚᱸᱦᱟᱜ ᱦᱳᱭ ᱛᱚ ᱰᱤᱥᱴᱟᱯ ᱮᱫᱟᱭ᱾
ᱦᱮᱸ
ᱛᱟᱦᱚᱞᱮ ᱜᱚᱝᱠᱮ ᱟᱯᱮᱥᱮᱫ ᱫᱚ ᱱᱚᱝᱠᱟ ᱪᱟᱥᱵᱟᱥ ᱠᱚᱫᱚ ᱪᱮᱫ ᱠᱚ ᱦᱩᱭᱩᱜ ᱠᱟᱱᱟ?
ᱪᱟᱥᱵᱟᱥ ᱠᱚᱫᱚ ᱱᱤᱛᱚᱜ ᱫᱚ ᱱᱚᱜ ᱚᱭ ᱦᱩᱲᱩᱜ ᱜᱮ ᱟᱨ ᱚᱱᱠᱟ ᱢᱤᱫ ᱵᱟᱨᱭᱟ ᱪᱟᱹᱥᱤ ᱢᱮᱱᱟᱜ ᱠᱚᱣᱟ ᱩᱱᱠᱩ ᱫᱚ ᱱᱟᱦᱟᱜ ᱩᱱᱠᱩ ᱚᱱᱟ ᱠᱚᱫᱚ ᱦᱳᱲᱳ ᱪᱟᱣᱞᱮ ᱫᱚ ᱵᱟᱝᱠᱚ ᱨᱚᱦᱚᱭ ᱜᱮᱭᱟ ᱟᱫᱚ ᱩᱱᱠᱩ ᱫᱚ ᱚᱱᱠᱟ ᱟᱱᱟᱡᱽ ᱠᱚᱠᱚ ᱨᱚᱦᱚᱭᱟ ᱦᱮᱸ ᱱᱮᱛᱟᱨ ᱫᱤᱱ ᱡᱟ ᱡᱟ ᱞᱮᱠᱟᱧ ᱧᱮᱞ ᱟᱠᱟᱫ ᱛᱟᱠᱚᱣᱟ᱾ ᱥᱚᱥᱟ ᱠᱚ ᱨᱚᱦᱚᱭᱟ ᱟᱨ ᱱᱚᱜᱼᱚᱭ ᱡᱚᱸᱰᱨᱟ ᱠᱚ ᱨᱚᱦᱚᱭᱟ, ᱵᱮᱸᱜᱟᱲ ᱠᱚ ᱨᱚᱦᱚᱭᱟ ᱦᱮᱸ ᱡᱟᱦᱟᱸᱭ ᱫᱚ ᱢᱤᱫ ᱵᱟᱨᱭᱟ ᱟᱞᱮᱥᱮᱫ ᱫᱚ ᱚᱱᱠᱟ ᱪᱟᱥᱤ ᱢᱮᱱᱟᱜ ᱠᱚᱜᱮᱭᱟ ᱚᱱᱟ ᱠᱚ ᱩᱱᱠᱩ ᱫᱚ ᱟᱱᱟᱡᱽ ᱠᱚ ᱜᱮᱠᱚ ᱨᱚᱦᱚᱭ ᱵᱟᱲᱟᱭᱟ᱾ ᱦᱮᱸ ᱚᱱᱠᱟ ᱥᱤᱛᱩᱝ ᱫᱤᱱ ᱦᱚᱸ ᱚᱱᱠᱟ ᱠᱩᱧ ᱫᱟᱜ ᱰᱟᱹᱰᱤ ᱫᱟᱜ ᱠᱷᱚᱱ ᱚᱱᱟ ᱠᱷᱚᱱ ᱫᱟᱜ ᱦᱟᱛᱟᱣ ᱠᱟᱛᱮ ᱠᱚ ᱨᱚᱦᱚᱭᱟ ᱦᱮᱸ ᱟᱨ ᱡᱟᱦᱟᱸᱭ ᱠᱚᱫᱚ ᱚᱱᱠᱟ ᱦᱩᱲᱩ ᱪᱟᱣᱞᱮ ᱠᱚ ᱪᱟᱥᱟ ᱩᱱᱠᱩ ᱫᱚ ᱱᱟᱜᱷ ᱚᱱᱟ ᱠᱚ ᱦᱩᱲᱩ ᱠᱚ ᱱᱤᱛᱚᱜ ᱢᱟᱠᱚ ᱨᱚᱦᱚᱭᱟ ᱛᱟᱯᱚᱨᱮ ᱱᱟᱜᱷ ᱤᱨ ᱠᱟᱛᱮᱫ ᱚᱱᱟ ᱛᱚᱞ ᱠᱟᱛᱮᱫ ᱚᱲᱟᱜ ᱠᱚ ᱤᱫᱤᱭᱟ᱾ ᱮᱸ ᱚᱱᱟ ᱠᱚᱦᱚᱸ ᱫᱟᱞ ᱯᱩᱨᱟᱹᱣ ᱠᱟᱛᱮᱫ ᱛᱚᱵᱮᱭᱱᱟ ᱱᱟᱦᱟᱜ ᱠᱷᱮᱛ ᱠᱚ ᱥᱤ ᱵᱟᱲᱟ ᱠᱟᱛᱮᱫ ᱛᱚᱠᱷᱚᱱ ᱦᱟᱸᱜ ᱚᱱᱟ ᱟᱱᱟᱡᱽ ᱠᱚᱠᱚ ᱨᱚᱦᱚᱭᱟ ᱦᱮᱸ ᱟᱹᱞᱩ ᱠᱚ ᱯᱮᱸᱭᱟᱡᱽ ᱠᱚ ᱦᱮᱸ ᱟᱨ ᱦᱚᱸ ᱱᱚᱜ ᱚᱭ ᱡᱮᱢᱚᱱ ᱛᱩᱲᱤ ᱠᱚᱫᱚ ᱡᱟᱹᱥᱛᱤ ᱜᱮᱠᱚ ᱮᱨᱟ ᱦᱮᱸ ᱛᱚᱠᱷᱚᱱ ᱫᱚ ᱱᱟᱜᱷ ᱫᱟᱜ ᱠᱚᱫᱚ ᱛᱟᱦᱮᱱ ᱜᱮᱭᱟ ᱛᱩᱲᱤ ᱠᱚ ᱮᱨᱟ ᱠᱷᱚᱥᱞᱟ ᱠᱚ ᱮᱨ ᱨᱚᱦᱚᱭᱟ ᱥᱮ ᱮᱨᱟ᱾ ᱦᱳᱭ ᱚᱱᱟ ᱠᱚᱦᱚᱸ ᱚᱱᱟ ᱚᱱᱟ ᱦᱳᱲᱳ ᱠᱚ ᱨᱟᱠᱟᱵ ᱚᱱᱟ ᱠᱚᱵᱚ ᱪᱟᱥᱟ ᱟᱨ ᱪᱮᱫ ᱦᱮᱸ ᱟᱨ ᱱᱟᱦᱟᱜ ᱱᱚᱜᱚᱭ ᱥᱤᱛᱩᱝ ᱫᱤᱱ ᱫᱚ ᱧᱮᱞᱚᱜᱼᱟ ᱡᱟᱹᱥᱛᱤ ᱠᱟᱭᱛᱮ ᱥᱤᱛᱩᱝ ᱟᱛᱚ ᱛᱚᱠᱷᱚᱱ ᱫᱚ ᱱᱚᱜᱼᱚᱭ ᱥᱚᱥᱟ ᱛᱩᱨᱢᱩᱡᱽ, ᱚᱱᱟ ᱨᱮᱭᱟᱲ ᱡᱤᱱᱤᱥ ᱢᱟᱱᱮ ᱡᱟᱦᱟᱸ ᱫᱚ ᱡᱚᱢ ᱞᱮᱠᱷᱟᱡ ᱠᱟᱹᱴᱤᱡ ᱨᱮᱭᱟᱲ ᱵᱩᱡᱷᱟᱹᱜᱼᱟ ᱦᱚᱸᱜ ᱚ ᱱᱚᱝ ᱠᱟᱱᱟᱜᱷ ᱠᱚ ᱪᱟᱥᱟ ᱦᱮᱸ ᱟᱨ ᱥᱤᱛᱩᱝ ᱦᱚᱸ ᱟᱞᱮ ᱥᱮᱫ ᱫᱚ ᱡᱟᱹᱥᱛᱤ ᱠᱟᱭ ᱛᱮᱜᱮ ᱥᱤᱛᱩᱝ-ᱟ ᱱᱚᱜᱼ ᱚᱭ ᱡᱟᱸᱦᱟ ᱞᱮᱠᱟ ᱨᱚᱦᱚᱭ ᱛᱚ ᱪᱟᱥ ᱥᱮ ᱨᱚᱦᱚᱭ ᱦᱩᱲᱩ ᱨᱚᱦᱚᱭ ᱢᱤᱫ ᱫᱷᱟᱣ ᱛᱚ ᱦᱩᱭᱩᱜᱼᱟ ᱟᱞᱮᱥᱮᱫ ᱫᱚ ᱟᱨ ᱱᱤᱛᱚᱜ ᱡᱟᱦᱟᱸ ᱞᱮᱠᱟ ᱧᱮᱞᱚᱜ ᱠᱟᱱᱟ ᱡᱮ ᱱᱮᱛᱟᱨ ᱫᱚ ᱡᱟᱹᱥᱛᱤ ᱠᱟᱭᱛᱮ ᱥᱤᱛᱩᱝ ᱠᱟᱱᱟ ᱦᱮᱸ ᱚᱱᱠᱟ ᱞᱮᱠᱟ ᱫᱟᱨᱮ ᱱᱟᱲᱤ ᱠᱚᱦᱚᱸ ᱫᱤᱱ ᱫᱤᱱ ᱛᱮ ᱚᱱᱟ ᱠᱚᱢ ᱤᱫᱤᱜ ᱠᱟᱱᱟ ᱟᱪᱷᱟ ᱜᱚᱢᱠᱮ ᱟᱢ ᱴᱮᱱ ᱢᱤᱫᱴᱟᱝ ᱠᱩᱠᱞᱤ ᱛᱟᱦᱮᱸ ᱠᱟᱱᱟ ᱦᱮᱸ? ᱚᱱᱟ ᱠᱩᱠᱞᱤ ᱫᱚ ᱦᱩᱭᱩᱜ ᱠᱟᱱᱟ ᱛᱟᱦᱚᱞᱮ ᱱᱚᱜᱼᱚᱭ ᱱᱮᱛᱟᱨ ᱡᱟᱦᱟᱸ ᱞᱮᱠᱟ ᱧᱮᱞᱚᱜ ᱠᱟᱱᱟ ᱴᱟᱭᱤᱢ ᱨᱮ ᱵᱟᱭ ᱫᱟᱜ ᱟᱵᱚᱱ ᱠᱟᱱᱟ ᱦᱮᱸ ᱚᱱᱟ ᱠᱚᱨᱮᱱᱟᱜ ᱡᱩᱫᱤ ᱡᱟᱦᱟᱱᱟᱜ ᱚᱱᱠᱟ ᱠᱚ ᱚᱨᱡᱚ ᱠᱚ ᱵᱟᱲᱟᱭ ᱢᱮᱱᱟᱜ ᱠᱷᱟᱡ ᱠᱟᱹᱴᱤᱡ ᱞᱟᱹᱭ ᱞᱮᱠᱷᱟᱱ ᱱᱟᱯᱟᱭ ᱠᱚᱼᱟ ᱟᱨ ᱪᱮᱫ?
ᱦᱳᱭ ᱟᱫᱚ ᱟᱹᱞᱤᱧᱟᱜ ᱩᱭᱦᱟᱹᱨ ᱛᱮᱫᱚ ᱦᱟᱸᱜ ᱱᱚᱝᱠᱟ ᱟᱹᱞᱤᱧ ᱢᱚᱱᱮᱭ ᱠᱟᱜᱼᱟ ᱡᱮ ᱵᱟᱭ ᱫᱟᱜ ᱟᱠᱚᱢ ᱠᱟᱱᱟ ᱱᱚᱣᱟ ᱨᱮᱱᱟᱜ ᱚᱡᱮ ᱫᱚ ᱦᱩᱭᱩᱜ ᱠᱟᱱᱟ ᱛᱮᱦᱮᱧ ᱟᱵᱚ ᱱᱚᱜᱱᱟ ᱵᱤᱨ ᱵᱩᱨᱩ ᱮᱞᱟᱠᱟ ᱨᱮᱱᱟᱜ ᱟᱨ ᱵᱟᱝᱟᱝ ᱥᱮᱬᱟ ᱥᱮᱬᱟ ᱫᱟᱨᱮ ᱠᱚ ᱦᱟᱸᱜ ᱡᱟᱦᱟᱸ ᱫᱟᱨᱮ ᱠᱚ ᱢᱮᱱᱟᱜ ᱟᱠᱟᱫᱟ ᱚᱱᱟ ᱠᱚ ᱦᱟᱸᱜ ᱵᱚᱱ ᱟᱫᱚ ᱚᱱᱟ ᱢᱤᱫᱴᱟᱝ ᱠᱟᱨᱚᱱ ᱦᱩᱭ ᱫᱟᱲᱮᱭᱟᱜᱼᱟ ᱦᱮᱸ ᱟᱨ ᱵᱟᱝ ᱚᱱᱠᱟ ᱥᱮᱬᱟ ᱥᱮᱬᱟ ᱫᱟᱨᱮ ᱠᱚ ᱛᱟᱦᱮᱸ ᱞᱮᱱᱠᱷᱟᱱ ᱦᱚᱭᱛᱚ ᱫᱟᱜ ᱟᱵᱚᱱ ᱠᱮᱭᱟ ᱦᱮᱸ
ᱦᱮᱸ
ᱚᱱᱟᱜᱮ ᱟᱹᱞᱤᱧᱟᱜ ᱢᱚᱱᱮ ᱛᱮᱫᱚ ᱱᱚᱣᱟᱭ ᱞᱟᱹᱭᱟ ᱜᱮ ᱜᱚᱴᱟᱜᱮ ᱦᱟᱸᱜ ᱵᱚᱱ ᱪᱟᱵᱟᱭᱮᱫ ᱠᱟᱱᱟ
ᱦᱮᱸ ᱦᱮᱸ
ᱜᱮ ᱮᱠᱟᱞ ᱫᱚᱦᱚ ᱞᱟ. ᱜᱛᱤ ᱠᱟᱱᱟ ᱦᱚᱭ
ᱦᱮ ᱱᱤᱫᱮᱼᱟ ᱱᱤᱛᱚᱜ ᱡᱟᱦᱟᱸ ᱞᱮᱠᱟ ᱧᱮᱞᱚᱜ ᱠᱟᱱᱟ ᱡᱮ ᱱᱚᱜᱼᱚᱭ ᱡᱟᱹᱯᱩᱫ ᱫᱤᱱ ᱦᱚᱸ ᱱᱟᱦᱟᱜ ᱱᱚᱜᱼᱚᱭ ᱫᱟᱜ ᱫᱟᱭ ᱚᱱᱟ ᱦᱚᱸ ᱦᱩᱰᱩᱨ ᱵᱤᱡᱽᱞᱤ ᱟᱛᱮᱜ ᱮ ᱫᱟᱜ ᱮᱫᱟ ᱦᱮᱸ ᱢᱮᱱᱠᱷᱟᱱ ᱤᱧ ᱡᱟᱦᱟᱸ ᱦᱩᱰᱤᱧ ᱠᱷᱚᱱ ᱤᱧ ᱧᱮᱞ ᱟᱹᱜᱩ ᱟᱠᱟᱫᱟ ᱡᱮ ᱚᱱᱠᱟ ᱤᱝᱨᱤᱢ ᱠᱷᱚᱱᱚᱡᱧ ᱡᱚᱢᱠᱟᱼᱟ ᱡᱟᱹᱯᱩᱫ ᱫᱤᱱ ᱫᱚ ᱦᱩᱰᱩᱨ ᱵᱤᱡᱽᱞᱤ ᱟᱛᱮᱮᱫ ᱫᱟᱜ ᱫᱚ ᱵᱟᱹᱧ ᱧᱮᱞ ᱟᱠᱟᱟᱜᱼᱟ᱾ ᱦᱮᱸ ᱢᱮᱱᱠᱷᱟᱱ ᱱᱮᱛᱟᱨ ᱜᱮ ᱡᱟᱹᱥᱛᱤ ᱠᱟᱭᱛᱮ ᱧᱮᱞᱚᱜ ᱠᱟᱱᱟ ᱚᱱᱠᱟ ᱦᱩᱰᱨ ᱵᱤᱡᱽᱞᱤᱛᱮ ᱱᱮᱛᱟᱨ ᱦᱚᱭ ᱫᱟᱜ ᱮᱫᱟᱭ ᱦᱮᱸ ᱟᱨ ᱚᱱᱠᱟ ᱚᱱᱟ ᱦᱩᱰᱩ ᱵᱤᱡᱽᱞᱤ ᱨᱮ ᱱᱟᱦᱮᱞ ᱥᱤᱭᱳᱜ ᱥᱮ ᱦᱩᱲᱩ ᱨᱚᱦᱚᱭ ᱚᱱᱟ ᱠᱚ ᱪᱟᱞᱟᱜ ᱫᱚ ᱟᱹᱰᱤᱜᱮ ᱵᱚᱛᱚᱨ ᱵᱩᱡᱷᱟᱹᱜᱼᱟ ᱦᱮᱸ᱾
ᱦᱳᱭ ᱾
ᱚᱱᱠᱟ ᱢᱤᱫ ᱫᱷᱟᱣ ᱱᱟᱦᱮᱞ ᱥᱤᱭᱩᱜ ᱤᱧ ᱪᱟᱞᱟᱣ ᱞᱮᱱᱟ ᱪᱮᱫ ᱦᱮᱸ ᱟᱪᱠᱮ ᱚᱱᱠᱟ ᱫᱟᱜ ᱦᱮᱡ ᱮᱱᱟ ᱚᱱᱟ ᱦᱚᱸ ᱦᱩᱰᱩᱨ ᱵᱩᱡᱽ ᱞᱤᱭ ᱛᱮ ᱟᱫᱚ ᱦᱚᱸᱜᱼ ᱱᱟ ᱠᱚ ᱧᱮᱞ ᱠᱟᱛᱮᱜ ᱠᱟᱹᱴᱤᱡ ᱤᱧ ᱩᱭᱦᱟᱹᱨ ᱵᱟᱲᱟ ᱠᱮᱫᱟ ᱡᱮ ᱱᱮᱛᱟᱨ ᱫᱚ ᱡᱩᱫᱤ ᱚᱱᱠᱟ ᱦᱩᱰᱩᱨ-ᱵᱤᱡᱽᱞᱤᱛᱮ ᱫᱟᱜᱟᱭ ᱢᱮᱱᱠᱷᱟᱱ ᱠᱷᱮᱛ ᱵᱟᱹᱫᱽ ᱠᱚᱨᱮ ᱪᱤᱠᱟᱹᱛᱮᱢ ᱠᱟᱹᱢᱤᱭᱟ ᱟᱨ ᱠᱷᱮᱛ ᱵᱷᱚᱛ ᱨᱮ ᱵᱟᱢ ᱠᱟᱹᱢᱤ ᱞᱮᱠᱷᱟᱱᱡ ᱡᱚᱢᱟᱢ ᱪᱮᱫ? ᱦᱮᱸ
ᱦᱳᱭ ᱾ ᱦᱚᱳᱭ ᱜᱚᱝᱠᱮ ᱟᱞᱮ ᱥᱮᱫ ᱫᱚ ᱦᱟᱜ ᱪᱟᱥᱵᱟᱥ ᱠᱚ ᱚᱱᱟ ᱦᱩᱲᱩ ᱠᱚᱜᱮᱞᱮ ᱪᱟᱥᱟ ᱟᱨ ᱟᱤᱭᱟᱹ ᱠᱚᱞᱮ ᱪᱟᱥᱟ ᱚᱱᱟ ᱠᱚ ᱵᱮᱜᱟᱲ ᱠᱚ, ᱯᱚᱴᱚᱞ ᱠᱚ, ᱢᱟᱹᱨᱤᱪ ᱠᱚ, ᱚᱱᱠᱟᱱᱟᱜ ᱠᱚᱞᱮ ᱪᱟᱥᱼᱟ᱾ ᱫᱟᱜ ᱨᱮᱭᱟᱜ ᱚᱵᱷᱟᱵ
ᱦᱮᱸ ᱜᱚᱝᱠᱮ ᱨᱚᱲ ᱟᱸ ᱧᱟᱢᱚᱜ ᱠᱟᱱᱟ ᱾
ᱦᱳᱭ ᱟᱸᱡᱚᱢᱚᱜ ᱠᱟᱱᱟ ᱩᱱᱤᱭᱟᱜ
ᱟᱪᱷᱟ ᱟᱵᱮᱱ ᱥᱮᱫ ᱠᱷᱚᱱᱚᱡ ᱠᱟᱹᱴᱤᱡ ᱥᱟᱰᱮ ᱦᱤᱡᱩᱜ ᱠᱟᱱᱟ ᱦᱮᱸ
ᱟᱪᱷᱟ ᱟᱪᱷᱟ ᱱᱤᱛᱚᱜ ᱥᱟᱰᱮ ᱠᱟᱱᱟ ᱾
ᱵᱟᱝ ᱱᱤᱛᱚᱜ ᱫᱚ ᱵᱟᱝ ᱟᱪᱷᱟ ᱜᱚᱢᱠᱮ ᱛᱟᱦᱚᱞᱮ ᱚᱱᱠᱟ ᱟᱵᱮᱱ ᱫᱚ ᱱᱟᱦᱮᱞ ᱠᱚ ᱥᱤ ᱠᱚᱫᱚ ᱵᱮᱮᱱ ᱵᱟᱲᱟᱭ ᱜᱮᱭᱟ ᱥᱮ ᱵᱟᱝ? ᱥᱮ ᱠᱚᱨᱟᱣ ᱵᱟᱲᱟ ᱠᱟᱜ ᱜᱮᱵᱮᱱ ᱥᱮ ᱵᱟᱝ?
ᱦᱮᱸ ᱱᱟᱦᱮᱞ ᱥᱤᱭᱳᱜ ᱫᱚᱞᱤᱧ ᱵᱟᱰᱟᱭ ᱜᱮᱭᱟ ᱵᱟᱰᱟᱭ ᱫᱚ ᱾ ᱠᱟ ᱪᱟᱣ ᱟᱫᱚ ᱟ ᱢᱤᱫ ᱫᱷᱟᱹᱧ ᱪᱟᱞᱟᱣ ᱞᱮᱱᱟ ᱛᱚ ᱱᱚᱝᱠᱟ ᱢᱟ ᱥᱤᱭᱮ ᱜᱮᱭᱟ ᱦᱟᱸᱜ ᱟᱠᱚ ᱢᱟᱠᱚ ᱜᱮᱫ ᱮᱫ
ᱜᱚᱝᱠᱮ ᱞᱟᱹᱭ ᱫᱟᱹᱞᱤᱧ ᱵᱟᱝ ᱟᱸᱡᱚᱢ ᱡᱩᱛᱚᱜ ᱠᱟᱱ ᱛᱟᱵᱮᱱᱟ ᱨᱚᱲ ᱯᱚᱨᱤᱥᱠᱟᱨ ᱦᱮᱸ
ᱱᱤᱛᱚᱜ ᱟᱸᱡᱚᱢᱚᱜ ᱠᱟᱱᱟ ᱠᱤ
ᱢᱟᱱᱮ ᱡᱚᱠᱷᱚᱱ ᱵᱮᱱ ᱞᱟᱹᱭ ᱫᱟ ᱱᱤᱛᱚᱜ ᱟᱸᱡᱚᱢᱚᱜ ᱠᱟᱱᱟ ᱛᱚᱠᱷᱚᱱ ᱫᱚ ᱦᱟᱸᱜ ᱴᱷᱤᱠ ᱜᱮᱞᱤᱧ ᱟᱸᱡᱚᱢ ᱮᱫᱟ ᱮᱠᱵᱟᱨᱮ ᱠᱞᱤᱭᱟᱨ ᱦᱮᱸ᱾ ᱟᱨ ᱵᱟᱠᱤ ᱴᱟᱭᱤᱢ ᱫᱚ ᱠᱟᱹᱴᱤᱡ ᱟᱨᱦᱚᱸ ᱚᱱᱠᱟᱜ ᱠᱟᱱᱟ ᱟᱨ ᱪᱮᱫ ᱦᱮᱸ
ᱦᱳᱭ ᱛᱚ ᱜᱚᱝᱠᱮ ᱢᱟ ᱦᱟᱸᱜ ᱱᱤᱛᱚᱜ ᱱᱚᱰᱮ ᱦᱟᱸᱜ ᱟᱞᱮ ᱥᱮᱫ ᱢᱟᱭ ᱫᱟᱜ ᱮᱫᱟ ᱛᱟᱦᱮᱸ
ᱦᱮᱸ ᱦᱮᱸ ᱫᱟᱜ ᱠᱷᱟᱱ ᱫᱚ ᱠᱟᱹᱴᱤᱡ ᱥᱚᱢᱚᱥᱥᱟ ᱫᱚ ᱦᱩᱭᱩᱜ ᱜᱮᱭᱟ ᱦᱮᱸ
ᱦᱳᱭ
ᱛᱟᱦᱚᱞᱮ ᱱᱟᱦᱮᱞ ᱥᱤᱭᱩᱜ ᱠᱚᱵᱮᱱ ᱵᱟᱲᱟᱭ ᱜᱮᱭᱟ ᱦᱮᱸ
ᱦᱳᱭ ᱵᱟᱲᱟᱭ ᱜᱮᱭᱟ ᱞᱤᱧ ᱥᱮᱲᱟᱣ
ᱟᱹᱞᱤᱧ ᱦᱚᱸ ᱦᱮᱸ ᱟᱹᱞᱤᱧ ᱦᱚᱸ ᱚᱱᱠᱟ ᱠᱷᱮᱛ ᱵᱟᱹᱫᱽ ᱠᱚᱨᱮ ᱚᱱᱠᱟ ᱱᱟᱦᱮᱞ ᱥᱤᱭᱚᱜ ᱟᱲᱮ ᱞᱟᱜ ᱦᱮᱸ ᱚᱱᱟ ᱠᱚᱫᱚ ᱟᱹᱰᱤ ᱜᱮᱞᱤᱧ ᱠᱩᱥᱤᱭᱟᱜᱼᱟ ᱦᱮᱸ ᱟᱨ ᱱᱚᱜᱼᱚᱭ ᱫᱟᱜ ᱫᱤᱱ ᱫᱚ ᱡᱟᱹᱥᱛᱤ ᱠᱟᱭ ᱛᱮ ᱱᱚᱜᱼᱚᱭ ᱦᱟᱹᱠᱩ ᱥᱟᱵ ᱠᱚ ᱦᱩᱭᱩᱜᱼᱟ ᱚᱱᱠᱟ ᱱᱮᱛᱟᱨ ᱫᱚ ᱱᱚ ᱦᱟᱜ ᱴᱚᱨᱚᱰᱟᱝ ᱢᱚᱥᱟᱨᱤ ᱚᱱᱟ ᱠᱚ ᱤᱫᱤ ᱠᱟᱛᱮ ᱛᱮᱜ ᱦᱟᱹᱠᱩ ᱠᱚ ᱥᱟᱵ ᱵᱟᱲᱟ ᱠᱚ ᱦᱩᱭᱩᱜᱼᱟ ᱦᱮᱸ ᱜᱟᱰᱟ ᱠᱚᱨᱮ ᱟᱨᱞᱤᱧ ᱚᱰᱟᱣ ᱵᱟᱲᱟ ᱠᱟᱜᱼᱟ ᱜᱟᱰᱟᱨᱮ ᱚᱱᱠᱟ ᱢᱤᱫ ᱫᱷᱟᱣ ᱢᱟᱨᱟᱝ ᱴᱚᱨᱚᱰᱟᱝ ᱞᱤᱧ ᱚᱰᱟᱣ ᱞᱮᱫ ᱛᱮ ᱢᱟᱨᱟᱝ ᱜᱮ ᱢᱤᱫᱴᱟᱝ ᱦᱟᱹᱠᱩᱭ ᱡᱷᱟᱹᱞᱤ ᱞᱮᱱᱟ ᱦᱮᱸ
ᱟᱪᱪᱷᱟ
ᱟᱪᱪᱷᱟ ᱛᱟᱦᱚᱞᱮ ᱦᱮᱸ ᱜᱚᱝᱠᱮ ᱟᱹᱞᱤᱧᱟ ᱨᱚᱲ ᱟᱸᱡᱚᱢᱚᱜ ᱠᱟᱱᱟ
ᱦᱳᱭ ᱟᱸᱡᱚᱢᱚᱜ ᱠᱟᱱᱟ ᱟᱫᱚ ᱟᱞᱮ ᱥᱮᱫ ᱢᱟ ᱱᱚᱝᱠᱟ ᱦᱮᱸ ᱫᱟᱜ ᱫᱚᱭ ᱫᱟᱜ ᱡᱟᱹᱯᱩᱫ ᱫᱟ ᱛᱚ ᱟᱫᱚ ᱦᱮᱸ ᱦᱟᱹᱠᱩ ᱥᱟᱵ ᱠᱚᱫᱚ ᱞᱮ ᱪᱟᱞᱟᱜ ᱜᱮᱭᱟ ᱾
ᱦᱮᱸ ᱾
ᱞᱟᱹᱭ ᱫᱟᱹᱧ ᱱᱚᱜᱼᱚᱭ ᱦᱚᱞᱟ ᱜᱮᱞᱮ ᱪᱟᱞᱟᱣ ᱞᱮᱱ ᱛᱟᱦᱮᱸ ᱦᱟᱸᱜ ᱦᱟᱹᱠᱩ ᱠᱚ᱾ ᱦᱮᱸᱪᱮᱠ ᱠᱚ ᱞᱟᱹᱭᱟ ᱵᱟᱝ ᱢᱟ ᱜᱟᱰᱟᱨᱮᱱ ᱦᱟᱹᱠᱩ ᱡᱚᱢ ᱛᱮᱦᱚᱸ ᱟᱹᱰᱤ ᱜᱮ ᱥᱤᱵᱤᱞ ᱟᱨ ᱵᱟᱡᱟᱨ ᱨᱮᱱ
ᱜᱚᱝᱠᱮ ᱠᱟᱹᱴᱤᱡ ᱡᱳᱨ ᱧᱚᱜ ᱵᱮᱱ ᱨᱚᱲ ᱞᱮᱠᱷᱟᱡ ᱱᱟᱯᱟᱭ ᱠᱚᱜᱼᱟ ᱟᱨ ᱪᱮᱫ ᱦᱮᱸ
ᱟᱫᱚ ᱟᱞᱮ ᱥᱮᱫ ᱫᱚ ᱦᱟᱸᱜ ᱱᱚᱜᱼᱚᱭ ᱱᱟ ᱜᱟᱰᱟ ᱠᱚᱫᱚ ᱢᱮᱱᱟᱜᱼᱟ ᱟᱫᱚ ᱦᱟᱹᱠᱩ ᱠᱚ ᱦᱟᱸᱜ ᱫᱚᱢᱮ ᱞᱮ ᱥᱟᱵ ᱠᱚᱣᱟ ᱦᱚᱞᱟ ᱜᱮᱞᱮ ᱥᱟᱵ ᱠᱮᱫ ᱠᱚᱣᱟ ᱜᱚᱝᱠᱮ ᱦᱳᱭ
ᱦᱮᱸ
ᱦᱮᱸᱪᱮᱫ ᱠᱟ ᱧᱚᱜ ᱮ ᱟᱯᱮ ᱥᱮᱫ ᱫᱚ ᱱᱚᱝᱠᱟ ᱜᱟᱰᱟ ᱠᱚ ᱢᱮᱱᱟᱜᱼᱟ ᱟᱠᱟᱫᱟ ᱥᱮ?
ᱦᱮᱸ ᱜᱟᱰᱟ ᱢᱮᱱᱟᱜᱼᱟ ᱾ ᱟᱨ ᱫᱚᱣᱟᱭ ᱱᱟᱹᱭ ᱢᱮᱱᱟᱜᱼᱟ ᱥᱩᱨ ᱥᱩᱨ ᱜᱮ ᱢᱮᱱᱟᱜᱼᱟ ᱱᱚᱣᱟ ᱠᱤᱱ ᱫᱚ ᱦᱮᱸ᱾ ᱟᱞᱮ ᱫᱚ ᱚᱱᱟ ᱛᱟᱞᱟ ᱨᱮᱜᱮ ᱚᱲᱟᱜ ᱦᱮᱸ᱾ ᱚᱱᱟ ᱱᱚᱣᱟ ᱫᱷᱟᱨᱮ ᱱᱚᱣᱟ ᱢᱤᱫᱥᱮᱱ ᱜᱟᱰᱟ ᱢᱮᱱᱟᱜᱼᱟ ᱢᱤᱫᱥᱮᱱ ᱱᱟᱹᱭ ᱢᱮᱱᱟᱜᱼᱟ ᱦᱮᱸ ᱚᱱᱟ ᱛᱟᱞᱟ ᱨᱮ ᱚᱲᱟᱜ ᱫᱚ ᱵᱟᱱᱩᱜᱼᱟ ᱛᱮᱜᱮ ᱦᱟᱹᱠᱩ ᱥᱟᱵ ᱫᱚᱞᱮ ᱪᱟᱞᱟᱜ ᱜᱮᱭᱟ ᱚᱱᱛᱮ ᱡᱷᱚ ᱱᱟᱹᱭ ᱞᱮ ᱪᱟᱞᱟᱜ ᱛᱚᱠᱷᱚᱱ ᱫᱚ ᱱᱟᱦᱟᱜ ᱱᱚᱱᱟ ᱢᱟᱨᱟᱝ ᱢᱟᱨᱟᱝ ᱡᱷᱟᱹᱞᱤ ᱠᱚᱦᱚ ᱞᱮ ᱤᱫᱤᱭᱟᱞᱮ ᱦᱮᱸ᱾ ᱚᱱᱠᱟ ᱟᱹᱛᱷᱩ ᱨᱮᱱ ᱡᱚᱛᱚ ᱦᱚᱲ ᱞᱮᱠᱟ ᱜᱮᱞᱮ ᱪᱟᱞᱟᱜᱼᱟ᱾ ᱦᱮᱸ ᱚᱱᱠᱟ ᱢᱚᱸᱴᱟ ᱢᱚᱸᱴᱟ ᱡᱷᱟᱹᱞᱤ ᱞᱮ ᱤᱫᱤᱭᱟ ᱦᱟᱹᱠᱩ ᱦᱚᱸ ᱚᱱᱠᱟ